ᱦᱮᱞᱳ᱾
ᱜᱚᱢᱠᱮ ᱨᱚᱲ ᱟᱡᱚᱢᱚᱜ ᱠᱟᱱ ᱛᱟᱞᱤᱹᱧᱟ?
ᱦᱳᱭ ᱦᱳᱭ ᱨᱚᱲ ᱟᱸᱡᱚᱢᱚᱜ ᱠᱟᱱ ᱛᱟᱵᱤᱱᱟ᱾
ᱚᱸ ᱟᱵᱤᱱᱟᱜ ᱦᱚᱸ ᱴᱷᱤᱠ ᱜᱮᱭᱟ ᱟᱡᱚᱢᱚᱜ ᱠᱟᱱ ᱛᱟᱵᱮᱱᱟ᱾ ᱟᱹᱵᱤᱱᱟᱜ ᱴᱷᱤᱠ ᱜᱮ ᱟᱸᱡᱚᱢᱚᱜ ᱠᱟᱱ ᱛᱟᱵᱤᱱᱟ᱾
ᱟᱪᱪᱷᱟ ᱟᱪᱪᱷᱟ ᱛᱟᱦᱚᱞᱮ ᱜᱚᱝᱠᱮ ᱦᱟᱸᱜ ᱪᱮᱫ ᱠᱚᱵᱮᱱ ᱪᱤᱠᱟᱹ ᱵᱟᱲᱟᱭᱮᱫᱟ ᱱᱤᱛ ᱜᱷᱟᱹᱲᱤᱡ ᱫᱚ?
ᱟᱸᱭᱻ ᱱᱤᱛᱚᱜ ᱫᱚ ᱡᱚᱢ ᱵᱟᱲᱟ ᱠᱟᱛᱮᱫ ᱦᱚᱜᱼᱚᱭ ᱠᱷᱮᱛ ᱥᱮᱫ ᱦᱮᱡ ᱦᱩᱭ ᱠᱟᱱᱟ ᱦᱮᱸ ᱥᱮ, ᱢᱟᱱᱮ ᱟᱸᱜᱷᱟᱸ ᱤᱭᱟᱹ ᱢᱮᱨᱚᱢ ᱜᱩᱯᱤ ᱦᱮᱡ ᱦᱩᱭ ᱠᱟᱱᱟ ᱦᱮᱸ ᱥᱮ ᱾
ᱦᱳᱭ ᱦᱳᱭ ᱾
ᱢᱮᱨᱚᱢ ᱜᱩᱯᱤ ᱟᱨ ᱡᱚᱱᱰᱨᱟ ᱠᱚᱞᱮ ᱪᱟᱥ ᱵᱟᱲᱟ ᱠᱟᱫᱟ ᱥᱮ ᱚᱱᱟ ᱠᱚ ᱧᱮᱞ
ᱦᱳᱭ ᱵᱟᱝᱠᱷᱟᱱ ᱪᱮᱫ ᱠᱚ ᱞᱟᱹᱭᱟ? ᱢᱮᱨᱚᱢ ᱠᱚ ᱡᱩᱫᱤ ᱦᱟᱸᱜ ᱵᱟᱵᱮᱱ ᱜᱩᱯᱤ ᱠᱚᱣᱟ ᱛᱟᱦᱚᱞᱮ ᱠᱷᱟᱱ ᱚᱱᱟ ᱡᱚᱸᱰᱨᱟ ᱠᱚᱠᱚ ᱡᱚᱢ ᱟᱱᱟ, ᱟᱨ ᱦᱚᱲ ᱦᱚᱲ ᱠᱚᱦᱚᱸ ᱠᱚ ᱫᱟᱫᱟᱞᱟ ᱮᱜᱮᱨ ᱟᱠᱚ ᱦᱮᱸ ᱵᱟᱝ!
ᱟᱫᱚ ᱱᱤᱭᱟᱹ ᱠᱷᱟᱹᱛᱤᱨ ᱨᱮ ᱦᱮᱡ ᱦᱩᱭ ᱠᱟᱱᱟ ᱥᱮ ᱢᱮᱨᱚᱢ ᱠᱚ ᱟᱲᱟᱜ ᱦᱩᱭ ᱠᱟᱱᱟ ᱛᱚ ᱟᱞᱮ ᱱᱚᱣᱟ
ᱜᱚᱝᱠᱮ ᱦᱟᱜ ᱨᱚᱲ ᱴᱷᱤᱠ ᱴᱷᱟᱠ ᱧᱚᱜ ᱠᱞᱤᱭᱟᱨ ᱧᱚᱜ ᱵᱟᱝ ᱟᱸᱡᱚᱢᱟᱜ ᱠᱟᱱᱟ ᱾ ᱟᱪᱪᱷᱟ ᱟᱪᱪᱷᱟ ᱱᱚᱸᱰᱮ ᱠᱚᱦᱚᱸ ᱟᱯᱮ ᱥᱮᱱ ᱫᱚ ᱡᱟᱹᱥ
ᱚ ᱦᱟᱜ ᱠᱟᱹᱴᱤᱡ ᱱᱮᱴᱣᱟᱨᱠ ᱠᱟᱹᱴᱤᱡ ᱰᱤᱥᱴᱟᱵᱽ ᱧᱚᱜᱮᱫ ᱛᱟᱵᱚᱱᱟ ᱦᱳᱭ ᱾
ᱨᱩᱸᱰᱟᱹ
ᱜᱚᱝᱠᱮ ᱦᱟᱸᱜ ᱨᱚᱲ ᱵᱟᱝ ᱟᱸᱡᱚᱢᱚᱜ ᱠᱟᱱ ᱛᱟᱵᱤᱱᱟ! ᱨᱚᱲ ᱵᱟᱝ ᱟᱸᱡᱚᱢᱚᱜ ᱛᱚ ᱠᱟᱱ ᱛᱟᱵᱮᱱᱟ ᱜᱚᱝᱠᱮ ᱾ ᱦᱮᱞᱳ ᱦᱮᱞᱳ ᱦᱮᱞᱳ!
ᱞᱮ-ᱞᱮᱭ ᱫᱟᱞᱤᱧ ᱜᱚᱝᱠᱮ ᱨᱚᱲ ᱠᱚ ᱵᱟᱝ ᱟᱸᱡᱚᱢᱚᱜ ᱠᱟᱱ ᱛᱟᱵᱤᱱᱟ! ᱠᱟᱹᱴᱤᱡ ᱮ ᱱᱮᱴᱚᱣᱟᱨᱠ ᱥᱮᱱ ᱠᱟᱹᱴᱤᱡ ᱪᱟᱞᱟᱜ ᱵᱮᱱ᱾ ᱦᱟᱸ ᱦᱤᱛᱚᱜ ᱟᱸᱡᱚᱢᱚᱜ ᱠᱟᱱ ᱛᱟᱵᱮᱱᱟ ᱰᱤᱥᱴᱟᱵᱮᱫ ᱛᱟᱵᱮᱱᱟ ᱟᱯᱮᱥᱮᱱ ᱡᱮ ᱠᱤ ᱴᱟᱣᱟᱨᱠᱤ ᱰᱤᱥᱴᱟᱵ ᱜᱮᱭᱟ ᱥᱮ ᱪᱮᱫ?
ᱦᱮᱸ ᱰᱤᱥᱴᱟᱵ ᱜᱮᱭᱟ ᱟᱫᱚ ᱠᱷᱮᱛ ᱫᱟᱨᱮ ᱞᱤᱧ ᱦᱮᱡ ᱠᱟᱱᱟ ᱛᱚ ᱰᱤᱥᱴᱟᱵ ᱮᱫᱟᱭ ᱚᱲᱟᱜ ᱴᱷᱮᱱ ᱫᱚ ᱴᱷᱤᱠ ᱜᱮ ᱛᱟᱦᱮᱸ ᱠᱟᱱᱟ᱾ ᱟᱫᱚ ᱱᱟᱣᱟ ᱡᱟᱭᱜᱟ ᱨᱮ ᱦᱮᱡ ᱠᱷᱟᱹᱛᱤᱨ ᱚᱝᱠᱟᱜ ᱠᱟᱱᱟ ᱥᱮ ᱪᱮᱫ?
ᱦᱳᱭ ᱦᱳᱭ ᱟᱨ ᱱᱚᱣᱟ ᱡᱷᱟᱨᱱᱟ ᱦᱟᱜ ᱫᱟᱜ ᱡᱟᱹᱲᱤ ᱠᱷᱟᱹᱛᱤᱨ ᱛᱮᱦᱚᱸ ᱦᱩᱭ ᱫᱟᱲᱮᱭᱟᱜᱼᱟ ᱦᱮᱸ ᱵᱟᱝ!
ᱦᱮᱸ ᱦᱳᱭ ᱦᱳᱭ ᱦᱳᱭ ᱾
ᱛᱟᱦᱚᱞᱮ ᱦᱟᱸᱜ ᱪᱟᱥᱵᱟᱥ ᱠᱚᱫᱚ ᱮᱛᱚᱦᱚᱵ ᱩᱰᱩᱠ ᱦᱩᱭ ᱠᱟᱱᱟ ᱥᱮ ᱟᱹᱣᱨᱤ?
ᱪᱟᱥᱵᱟᱥ ᱠᱚᱫᱚ ᱦᱚᱜᱼᱚᱭ ᱫᱟᱜ ᱡᱟᱹᱲᱤ ᱛᱚ ᱚᱱᱮ ᱵᱟᱨ ᱯᱮ ᱫᱤᱱ ᱜᱮ ᱫᱟᱜ ᱡᱟᱹᱲᱤ ᱠᱮᱫᱟᱭ ᱵᱷᱟᱜᱤ ᱡᱩᱛ᱾ ᱟᱫᱚ ᱦᱟᱯᱮ ᱦᱟᱸᱜ ᱛᱤᱱᱟᱹᱜ ᱴᱟ ᱫᱟᱜ ᱮ ᱡᱟᱹᱨᱤᱭᱮᱫᱟ ᱟᱨ ᱢᱤᱫ ᱵᱟᱨ ᱦᱚᱲ ᱫᱚᱠᱚ ᱨᱚᱦᱚᱭ ᱠᱩᱲᱟᱹᱣ ᱠᱟᱜᱼᱟ ᱠᱚ᱾ ᱢᱟᱱᱮ ᱟᱰᱤ ᱜᱟᱱ ᱦᱚᱲᱟᱜ ᱫᱚ ᱵᱟᱠᱤ ᱢᱮᱱᱟᱜ ᱜᱮᱭᱟ ᱫᱟᱜ ᱵᱟᱝ ᱠᱷᱟᱹᱛᱤᱨ ᱾ ᱟᱞᱮᱭᱟᱜ ᱦᱚᱸ ᱾ ᱛᱚ ᱟᱯᱮ ᱫᱚ?
ᱟᱞᱮ ᱫᱚ ᱱᱚᱜᱼᱚᱭ ᱦᱟᱹᱜ ᱱᱤᱛᱚᱜ ᱫᱚ ᱨᱚᱦᱚᱭ ᱫᱚ ᱟᱹᱣᱨᱤ ᱞᱮ ᱮᱛᱚᱦᱚᱵᱟ ᱫᱟ ᱱᱚᱜᱼᱚᱭ ᱫᱟᱜ ᱡᱟᱹᱲᱤ ᱵᱟᱝ ᱠᱷᱟᱹᱛᱤᱨ ᱛᱮ ᱦᱟᱸᱜ -ᱼ ᱮᱛᱚᱦᱚᱵ ᱠᱚᱫᱚ ᱵᱟᱝ ᱦᱩᱭ ᱠᱟᱱᱟ ᱾ ᱟᱨ ᱦᱚᱞᱟ ᱢᱟᱫᱷᱮᱨ ᱠᱷᱚᱱᱟᱜ ᱫᱟᱜ ᱡᱟᱹᱲᱤᱭ ᱟᱞᱮ ᱠᱟᱱᱟ ᱟᱫᱚ ᱦᱟᱸᱜ ᱱᱚᱜᱼᱚᱭ ᱠᱷᱮᱛ ᱠᱚᱞᱮ ᱥᱤ ᱵᱟᱲᱟ ᱟᱠᱟᱫᱟ ᱟᱫᱚ ᱚᱱᱟᱜᱮ ᱦᱟᱸᱜ ᱱᱤᱛᱚᱜ ᱨᱚᱦᱚᱭ ᱮᱛᱚᱦᱚᱵᱚᱜ ᱞᱟᱹᱜᱤᱫ ᱞᱮ ᱾
ᱚᱸ ᱾
ᱛᱟᱦᱚᱞᱮ ᱦᱟᱸᱜ ᱱᱚᱝᱠᱟ ᱫᱚ ᱦᱟᱸᱜ ᱚᱲᱟᱜ ᱠᱚᱨᱮ ᱫᱚ ᱪᱮᱫ ᱠᱚᱵᱮᱱ ᱠᱟᱹᱢᱤ ᱵᱟᱲᱟᱭ ᱜᱮᱭᱟ?
ᱪᱮᱫ ᱵᱚᱞᱛᱮ ᱫᱚ ᱦᱚᱜᱼᱚᱭ ᱛᱚ ᱱᱚᱣᱟ ᱥᱤᱡᱤᱱ ᱫᱚ ᱦᱚᱜᱼᱚᱭ ᱱᱚᱝᱠᱟ ᱜᱮ ᱦᱳᱲᱳ ᱠᱚ ᱨᱚᱦᱚᱭ ᱦᱩᱭᱩᱜ ᱠᱟᱱᱟ ᱛᱟᱯᱚᱨᱮ ᱚᱱᱟ ᱡᱚᱱᱰᱨᱟ ᱠᱚᱞᱤᱧ ᱞᱟᱹᱭ ᱠᱮᱫ ᱫᱚ ᱠᱚᱸᱰᱷᱟ ᱛᱟᱨ ᱯᱚᱨᱮ ᱡᱷᱤᱸᱜᱟᱹ ᱟᱨ ᱦᱚᱛᱚᱜ ᱚᱱᱟ ᱠᱚ ᱨᱚᱦᱚᱭ ᱦᱩᱭ ᱠᱟᱱᱟ ᱾
ᱛᱟᱦᱚᱞᱮ ᱦᱟᱸᱜ ᱡᱚᱱᱰᱨᱟ ᱫᱚ ᱟᱯᱮ ᱡᱚᱢ ᱥᱩᱢᱩᱝ ᱢᱚᱛᱚ ᱜᱮ ᱥᱮ ᱚᱱᱟ ᱵᱟᱡᱟᱨ ᱨᱮ ᱟᱠᱷᱨᱤᱧᱚᱜ ᱞᱟᱹᱜᱤᱫ ᱦᱚᱸᱯᱮ ᱪᱟᱥ ᱟᱠᱟᱫ ᱜᱮᱭᱟ?
ᱦᱮᱸ ᱵᱟᱡᱟᱨ ᱨᱮ ᱟᱹᱠᱷᱨᱤᱝ ᱥᱩᱢᱩᱝ ᱦᱚᱸ ᱞᱮ ᱪᱟᱥ ᱟᱠᱟᱜ ᱜᱮᱭᱟ ᱾ ᱟᱫᱚ ᱫᱟᱜ ᱠᱷᱟᱹᱛᱤᱨ ᱢᱟᱱᱮ ᱫᱟᱜ ᱥᱚᱢᱚᱭ ᱞᱮ ᱨᱚᱦᱚᱭ ᱠᱮᱫᱟ ᱛᱚ ᱟᱫᱚ ᱠᱩᱭᱤᱼᱼ ᱟᱫᱚ ᱜᱚᱡ ᱜᱚᱭ ᱢᱟᱱᱮ ᱢᱟᱱᱮ ᱵᱟᱝ ᱦᱟᱨᱟᱜ ᱠᱟᱱᱟ ᱛᱚ ᱫᱟᱨᱮ ᱴᱟᱜ ᱚᱱᱮ ᱚᱱᱟ ᱜᱤᱧ ᱧᱮᱞ ᱦᱮᱜ ᱟᱠᱟᱱᱟ, ᱫᱮᱠᱷᱤ ᱟᱸᱫᱚ ᱚᱱᱟ ᱠᱚᱨᱮ ᱴᱤᱱᱢᱮᱱ ᱮᱢ ᱦᱩᱭᱩᱜᱼᱟ ᱥᱟᱨᱵᱤᱥ ᱠᱚ᱾
ᱮᱠᱫᱚᱢ ᱮᱠᱫᱚᱢ ᱟᱨ ᱱᱤᱛᱚᱜ ᱜᱤᱝ ᱜᱚᱝᱠᱮᱼᱼ ᱤᱧ ᱧᱮᱞ ᱮᱫᱟ ᱡᱟᱦᱟᱸ ᱡᱤᱱᱤᱥ ᱨᱮᱜᱮ ᱥᱮ ᱡᱟᱦᱟᱸᱱ ᱥᱩᱵᱽᱼᱼ ᱡᱤ ᱨᱮᱜᱮ ᱨᱟᱱ ᱪᱷᱟᱲᱟ ᱪᱮᱫ ᱦᱚᱸ ᱵᱟᱝ ᱦᱩᱭᱩᱜ ᱠᱟᱱᱟ ᱦᱮᱸ ᱵᱟᱝ᱾
ᱦᱳᱭ ᱦᱳᱭ ᱦᱳᱭ᱾
ᱟᱨ ᱚᱱᱟ ᱠᱷᱟᱹᱛᱤᱨ ᱨᱮᱜᱮ ᱢᱟᱱᱮ ᱟᱵᱚ ᱢᱟᱹᱱᱢᱤ ᱠᱚᱣᱟᱜᱼᱼ ᱟᱹᱰᱤ ᱞᱚᱜᱚᱱ ᱞᱚᱜᱚᱱ ᱜᱮ ᱨᱳᱜᱽ ᱟᱡᱟᱨ ᱠᱚ ᱥᱤᱨᱡᱟᱹᱜ ᱠᱟᱱ ᱛᱟᱵᱚᱱᱟ ᱥᱮ ᱦᱩᱭᱩᱜ ᱠᱟᱱ ᱛᱟᱵᱚᱱᱟ ᱾
ᱮᱠᱫᱚᱢ ᱡᱚᱛᱷᱟᱛ ᱠᱟᱛᱷᱟ ᱵᱤᱱ ᱞᱟᱹᱭ ᱟᱠᱟᱫᱟ ᱜᱚᱝ-
ᱮᱫᱚᱢ ᱟᱨ ᱞᱟᱦᱟ ᱨᱮ ᱯᱟᱹᱦᱤᱞ ᱦᱟᱯᱲᱟᱢ ᱠᱚ ᱫᱚ ᱚᱝᱠᱟᱼᱼ ᱥᱟᱨ ᱪᱟᱯᱟᱝ ᱠᱚ ᱵᱟᱝ ᱠᱚ ᱵᱮᱵᱚᱦᱟᱨᱼᱮᱫ ᱛᱟᱦᱮᱸᱱᱟ ᱩᱝᱠᱩ ᱫᱚᱼᱼ ᱡᱳᱭᱵᱚᱥᱟᱨ ᱥᱮ ᱜᱩᱨᱤᱡ ᱠᱚᱠᱚ ᱵᱮᱵᱚᱦᱟᱨᱼᱮᱫ ᱼᱼ ᱛᱮᱦᱮᱸᱱᱟ ᱚᱱᱟ ᱛᱮᱜᱮ ᱡᱟᱦᱟᱸ ᱛᱤᱱᱟᱹᱜ ᱪᱟᱥ ᱵᱟᱥ ᱦᱩᱭᱩᱜ ᱠᱟᱱ ᱛᱟᱦᱮᱸᱱᱟ ᱚᱱᱟᱜᱮ ᱩᱝᱠᱩ ᱫᱚᱠᱚᱼᱼ ᱡᱚᱢᱼᱮᱫ ᱛᱟᱦᱮᱸᱱᱟ ᱟᱨ ᱚᱱᱟ ᱠᱷᱟᱹᱛᱤᱨ ᱛᱮ ᱩᱝᱠᱩᱣᱟᱜ ᱨᱳᱜᱽ ᱟᱡᱟᱨ ᱫᱚ ᱩᱱᱟᱹᱜ ᱞᱚᱜᱚᱱ ᱞᱚᱜᱚᱱ ᱥᱮᱼᱼ ᱢᱟᱱᱮ ᱞᱟᱹᱭ ᱜᱟᱱᱚᱜᱼᱟ ᱵᱟᱝ ᱞᱮᱠᱟ ᱜᱮ ᱦᱩᱭᱩᱜ ᱠᱟᱱ ᱛᱟᱠᱚ ᱛᱟᱦᱮᱸᱱᱟ ᱟᱨ ᱟᱵᱚ ᱱᱤᱛᱚᱜ ᱡᱟᱦᱟᱸ ᱛᱤᱱᱟᱹᱜᱼᱼ ᱵᱚᱱ ᱡᱚᱢ ᱮᱫᱟ, ᱩᱱᱟᱹᱜ ᱜᱮ ᱢᱟᱱᱮᱼᱼ ᱪᱮᱜ ᱠᱚ ᱞᱟᱹᱭᱼᱟ ᱨᱳᱜᱽ ᱟᱡᱟᱨ ᱟᱹᱰᱤ ᱜᱟᱱ ᱥᱤᱻ ᱥᱤᱨᱡᱟᱹᱜ ᱠᱟᱱᱟ ᱥᱮ ᱟᱵᱚᱼᱼ ᱥᱟᱥᱟᱝ ᱢᱚᱥᱞᱟ ᱦᱚᱸ ᱡᱚᱛᱚ ᱦᱚᱲ ᱫᱚ ᱟᱹᱰᱤ ᱰᱷᱮᱨ ᱰᱷᱮᱨ ᱠᱚᱵᱚᱱ ᱮᱢᱟ ᱦᱟᱸᱜ ᱼᱟ, ᱼᱼ ᱢᱟᱱᱮ ᱟᱹᱰᱤ ᱨᱚᱠᱚᱢ ᱟᱹᱰᱤ ᱨᱚᱠᱚᱢ ᱵᱚᱱ ᱩᱛᱩᱭᱟ ᱦᱮᱸ ᱵᱟᱝ?
ᱨᱤᱡᱽ ᱨᱮᱱ ᱱᱟᱜᱟ ᱜᱮ ᱵᱚᱞᱮ ᱦᱮᱸᱥᱮ?
ᱮᱠᱫᱚᱢ ᱮᱠᱫᱚᱢ᱾
ᱚᱱᱟ ᱠᱷᱟᱹᱛᱤᱨ ᱜᱮ ᱦᱚᱸᱜᱼᱚᱸᱭ ᱱᱮᱛᱟᱨ ᱡᱟᱦᱟᱸᱭ ᱜᱤᱫᱽᱨᱟᱹ ᱠᱚ ᱧᱮᱱᱚᱜᱼᱟ ᱠᱚ ᱜᱚᱱ ᱩᱵ ᱠᱚ ᱯᱟᱸᱰᱩᱜ ᱠᱟᱱ ᱛᱟᱠᱚᱣᱟ, ᱛᱟᱯᱚᱨᱮ ᱵᱮᱥᱤᱨᱤᱭᱟᱹᱱ ᱵᱟᱠᱼ ᱠᱚ ᱴᱤᱠᱟᱹᱜ ᱠᱟᱱᱟ ᱥᱟᱴ ᱵᱚᱪᱪᱷᱚᱨ ᱦᱚᱸ ᱵᱟᱭ ᱯᱟᱨᱚᱢᱮᱫ ᱛᱟᱠᱚᱣᱟ, ᱚᱱᱟ ᱞᱟᱦᱟ ᱨᱮ ᱠᱚ ᱜᱚᱫᱚᱜ ᱠᱟᱱᱟ ᱠᱚ ᱾
ᱮᱠᱫᱚᱢ ᱮᱠᱫᱚᱢ, ᱱᱚᱣᱟ ᱠᱚ ᱧᱮᱞ ᱜᱟᱱᱚᱜ ᱞᱮᱠᱷᱟᱱ ᱫᱚ ᱢᱟᱱᱮᱼᱼ ᱟᱫᱚ ᱦᱟᱸᱜ ᱱᱤᱛᱚᱜ ᱫᱚ ᱡᱩᱫᱤ ᱟᱵᱮᱱ ᱵᱮᱱ ᱞᱟᱹᱭᱼᱟ ᱦᱚᱸᱼᱼ ᱡᱩᱫᱤ ᱥᱟᱨ ᱠᱚ ᱵᱟᱵᱮᱱ ᱮᱢᱟ ᱦᱟᱫᱟᱜᱼᱟ, ᱟᱫᱚ ᱦᱟᱸᱜ ᱟᱵᱮᱱᱟᱜ ᱦᱩᱲᱩ ᱦᱚᱸ ᱵᱟᱭ ᱦᱩᱭᱩᱜᱼᱟ ᱾
ᱦᱳᱭ ᱮᱠᱫᱚᱢ!
ᱟᱨ ᱢᱟᱱᱮ ᱚᱱᱟ ᱫᱚ ᱢᱟᱱᱮ ᱞᱟᱦᱟ ᱠᱷᱚᱱᱟᱜ ᱚᱝᱠᱟ ᱵᱚᱱ ᱯᱟᱹᱨᱠᱟᱹᱣ ᱠᱮᱫᱟ ᱥᱮ ᱦᱟᱥᱟ ᱡᱩᱫᱤ ᱜᱩᱨᱤᱡᱽᱼᱼ ᱛᱮᱜᱮ ᱠᱷᱚᱫ ᱜᱮᱵᱚᱱ ᱯᱮᱨᱮᱡᱽ ᱠᱮᱭᱟ, ᱱᱮᱛᱚᱜ ᱫᱚ ᱟᱵᱮᱱ ᱡᱩᱫᱤ ᱵᱟᱵᱮᱱ ᱪᱟᱥᱼᱟᱼᱼ ᱢᱟᱱᱮ ᱪᱟᱥ ᱟᱹᱧ ᱪᱟᱥ ᱫᱩᱵᱤᱱ ᱪᱟᱥᱼᱟ, ᱟᱵᱮᱱ ᱡᱩᱫᱤ ᱱᱤᱛᱚᱜ ᱡᱩᱫᱤ ᱥᱟᱨ ᱠᱚ ᱵᱟᱵᱮᱱ ᱮᱢᱟ ᱦᱟᱸᱜᱼᱟᱼᱼ ᱛᱟᱹᱣ ᱚᱱᱟ ᱦᱟᱥᱟ ᱞᱟᱦᱟ ᱨᱮ ᱞᱟᱦᱟ ᱮᱱ ᱮᱢᱟ ᱦᱟᱸᱜ ᱛᱟᱦᱮᱸᱱᱟ, ᱛᱚ ᱦᱟᱥᱟ ᱨᱮᱛᱚ ᱥᱟᱨ ᱫᱚ ᱢᱮᱱᱟᱜ ᱜᱮᱭᱟ ᱦᱮᱸ ᱵᱟᱝ?
ᱦᱩᱸ ᱦᱩᱸ᱾
ᱱᱤᱛᱚᱜ ᱫᱚ ᱵᱟᱝ ᱜᱟᱱᱚᱜ-ᱟ ᱚᱝᱠᱟ ᱫᱚ᱾ ᱱᱤᱛᱚᱜ ᱫᱚ ᱮᱢ ᱟᱠᱟᱫᱟᱢ ᱢᱟᱱᱮ ᱮᱢᱟᱜ ᱜᱮ ᱦᱩᱭᱩᱜ-ᱟ, ᱟᱫᱚ ᱱᱩᱭ ᱨᱳᱜᱽ ᱟᱡᱟᱨ ᱠᱚ ᱨᱟᱱᱚᱜ ᱢᱮ ᱟᱫᱚ ᱱᱤᱛ ᱛᱚᱜ ᱫᱚ ᱟᱭᱢᱟ ᱨᱚᱠᱚᱢ ᱨᱳᱜᱽ ᱟᱡᱟᱨ ᱨᱮᱱᱟᱜ ᱰᱟᱠᱛᱟᱨ ᱦᱚᱸᱠᱚ ᱦᱮᱡ ᱟᱠᱟᱱᱟ ᱞᱟᱦᱟ ᱛᱮᱫᱚ ᱚᱝᱠᱟ ᱰᱟᱠᱛᱟᱨ ᱠᱚᱫᱚ ᱵᱟᱝ ᱠᱚ ᱛᱟᱦᱮᱸ ᱠᱟᱱᱟ ᱥᱮ ᱨᱳᱜᱽ ᱟᱡᱟᱨ ᱠᱚᱦᱚᱸ ᱚᱝᱠᱟ ᱫᱚ ᱵᱟᱝ ᱛᱮᱦᱮᱸ ᱠᱟᱱᱟ ᱦᱮᱸ ᱵᱟᱝ?
ᱦᱳᱭ ᱦᱳᱭ ᱦᱳᱭ᱾
ᱱᱚᱜ-ᱚᱸᱭ ᱡᱮᱢᱚᱱ ᱢᱤᱫ ᱥᱚᱢᱚᱭ ᱚᱱᱮ ᱫᱩ ᱦᱟᱡᱟᱨ ᱵᱟᱹᱭᱤᱥ ᱛᱤᱥ ᱥᱮᱱ ᱠᱳᱨᱳᱱᱟ ᱵᱷᱟᱭᱨᱟᱥ ᱢᱮᱱ ᱴᱟᱱ ᱢᱮᱱ ᱛᱮ ᱧᱩᱛᱩᱢᱟᱱ ᱢᱮᱫ ᱴᱟᱝ ᱟᱡᱟᱨ ᱛᱟᱦᱮᱸ ᱠᱟᱱᱟ ᱦᱮᱸ ᱵᱟᱝ, ᱚᱱᱟ ᱠᱷᱟᱹᱛᱤᱨ ᱛᱮ ᱟᱹᱛᱩ ᱴᱚᱞᱟ ᱯᱟᱲᱟ ᱦᱚᱲ ᱠᱚ ᱟᱹᱰᱤ ᱨᱚᱠᱚᱢ ᱵᱷᱮᱠ ᱥᱤᱱ ᱠᱚ ᱮᱢᱟ ᱵᱚᱱ ᱛᱟᱦᱮᱸᱱᱟ, ᱥᱮ ᱤᱥᱠᱩᱞ ᱠᱚᱞᱮᱡᱽ ᱠᱚᱨᱮ ᱦᱚᱸ ᱯᱟᱹᱴᱷᱩᱣᱟᱹ ᱠᱚ ᱞᱟᱹᱜᱤᱫ ᱵᱷᱮᱠᱥᱤᱱ ᱠᱚ ᱮᱢᱟ ᱵᱚᱱ ᱠᱟᱱᱟ ᱥᱮ ᱦᱟᱛᱟᱣ ᱞᱮᱜ ᱛᱮᱦᱮᱱᱟ ᱵᱳᱱ ᱦᱮᱸ ᱵᱟᱝ?
ᱦᱳᱭ ᱦᱳᱭ᱾
ᱟᱫᱚ ᱚᱱᱮ ᱡᱮᱢᱚᱱ ᱩᱱᱫᱚ ᱚᱱᱠᱟᱱᱟᱜ ᱨᱳᱜᱽ ᱫᱚ ᱦᱟᱸᱜ ᱵᱟᱭ ᱛᱟᱦᱮᱸ ᱠᱟᱱᱟ ᱢᱟᱲᱟᱝ ᱫᱚ᱾
ᱦᱩᱸ ᱦᱮᱸ ᱚᱱᱟ ᱠᱚᱫᱚ ᱵᱟᱭ ᱛᱟᱦᱮᱸ ᱠᱟᱱᱟ᱾
ᱦᱮᱸ ᱜᱚᱝᱠᱮ ᱛᱟᱦᱞᱮ ᱟᱢ ᱟᱯᱮ ᱡᱚᱠᱷᱚᱱ ᱤᱥᱠᱩᱞ ᱨᱮᱯᱮ ᱯᱟᱲᱦᱟᱜ ᱠᱟᱱ ᱛᱟᱦᱮᱱᱟ ᱛᱚᱠᱷᱚᱱ ᱢᱟᱱᱮ ᱵᱷᱮᱠᱥᱤᱱ ᱠᱚᱠᱚ ᱮᱢᱟ ᱦᱟᱫ ᱯᱮᱛᱷᱮᱱᱟ ᱥᱮ ᱵᱟᱝ ᱜᱮ ᱠᱳᱨᱳᱱᱟ ᱵᱷᱟᱭᱨᱟᱥ ᱧᱩᱛᱩᱢ ᱛᱮ?
ᱦᱮᱸ ᱟᱞᱮ ᱤᱥᱠᱩᱞ ᱨᱮ ᱢᱟᱱᱮ ᱥᱟᱱᱟᱢ ᱦᱚᱲ ᱜᱮᱠᱚ ᱮᱢᱟᱜ ᱞᱮᱭᱟ ᱠᱚ ᱟᱫᱚ ᱚᱲᱟᱜ ᱦᱚᱲ ᱠᱚ ᱢᱮᱱᱮᱫ ᱛᱟᱦᱮᱜ ᱟᱞᱚᱯᱮ ᱦᱟᱛᱟᱣᱟ ᱟᱨ ᱟᱞᱮ ᱦᱚᱸ ᱞᱮ ᱞᱟᱹᱭᱮᱜ ᱛᱮᱦᱮᱜ ᱵᱟᱞᱮ ᱦᱟᱛᱟᱣᱟ ᱟᱫᱚ ᱞᱟᱹᱭ ᱫᱟᱠᱚ ᱵᱟᱵᱤᱱ
ᱟᱹᱞᱤᱧ ᱦᱚᱞᱤᱧ ᱞᱟᱹᱭᱟ ᱡᱮ ᱚᱲᱟᱜ ᱦᱚᱲ ᱫᱚ ᱱᱚᱝᱠᱟ ᱠᱚ ᱞᱟᱹᱭᱫᱟ ᱦᱟᱹᱴ ᱟᱞᱚᱯᱮ ᱵᱟ ᱟᱞᱚᱯᱮ ᱦᱟᱛᱟᱣᱟ᱾ ᱟᱫᱚ ᱧᱮᱞ ᱢᱮ ᱤᱥᱠᱩᱞ ᱨᱮ ᱡᱚᱛᱚ ᱦᱚᱲ ᱠᱚ ᱦᱟᱛᱟᱣᱟ ᱟᱨ ᱟᱢ ᱡᱩᱫᱤ ᱵᱟᱢ ᱦᱟᱛᱟᱣᱟ ᱡᱩᱫᱤ ᱢᱟᱥᱴᱟᱨ ᱜᱚᱸᱻ ᱢᱟᱥᱴᱟᱨ ᱞᱮ ᱞᱟᱹᱭᱟᱭ ᱡᱩᱫᱤ ᱟᱢᱮᱢ ᱡᱟᱦᱟᱸ ᱪᱤᱠᱟᱹᱭᱱᱟ ᱪᱮᱜ ᱟᱢ ᱠᱳᱱᱳ ᱜᱮᱨᱮᱱᱴᱤ ᱢᱮᱱᱟᱜ ᱠᱟᱫᱟ ᱦᱮᱸ ᱵᱟᱝ? ᱟᱫᱚ ᱢᱟᱱᱮ ᱩᱱᱠᱩ ᱴᱮᱥᱴ ᱠᱟᱛᱮᱜ ᱜᱮ ᱦᱟᱸᱜ ᱟᱵᱚᱣᱟᱜ ᱦᱚᱲᱢᱚ ᱪᱮᱛᱟᱱ ᱨᱮᱫᱚ ᱠᱚ ᱞᱟᱜᱟᱣ ᱟᱠᱟᱫᱟ ᱵᱟᱝ ᱠᱷᱟᱱ ᱫᱚ ᱡᱮ ᱩᱱᱠᱩ ᱵᱤᱱᱟᱹ ᱴᱮᱥᱴ ᱛᱚ ᱛᱮᱛᱚ ᱵᱟᱝ ᱠᱚ ᱞᱟᱜᱟᱣᱟ᱾
ᱦᱮᱸ ᱦᱮᱸ᱾
ᱵᱟᱝ ᱠᱷᱟ ᱛᱚ ᱞᱚᱜᱚᱱ ᱢᱟᱪᱷᱟᱢ ᱜᱩᱡᱩᱜ-ᱟ ᱦᱮᱸ ᱵᱟᱝ?
ᱦᱳᱭ ᱦᱳᱭ ᱦᱳᱭ ᱦᱳᱭ᱾ ᱛᱟᱞᱮ ᱜᱚᱝᱠᱮ ᱡᱚᱢ ᱵᱟᱲᱟ ᱠᱚᱫᱚ
ᱡᱚᱢ ᱵᱟᱲᱟ ᱠᱚᱫᱚ ᱦᱩᱭ ᱟᱠᱟᱱᱟ ᱡᱚᱢ ᱵᱟᱲᱟ ᱦᱩᱭ ᱠᱟᱛᱮᱜ ᱱᱚᱜ-ᱚᱭ ᱦᱟᱸᱜ ᱫᱟᱨᱮ ᱵᱩᱴᱟᱹ ᱥᱮᱜ ᱨᱮ ᱤᱧ ᱦᱚᱸ ᱟᱢ ᱢᱮᱱ ᱠᱮᱜ ᱢᱮᱱ ᱞᱮᱠᱟ ᱫᱟᱨᱮ ᱵᱩᱴᱟᱹ ᱥᱮᱫ ᱨᱮᱜᱮ ᱫᱩᱲᱩᱵ ᱠᱟᱹᱱᱟᱹᱧ ᱟᱹᱰᱤ ᱢᱚᱸᱡᱽ ᱟᱹᱭᱠᱟᱹᱜ ᱠᱟᱱᱟ᱾
ᱦᱮᱸ ᱦᱚᱭ ᱫᱚ ᱦᱚᱭ ᱟᱹᱰᱤ ᱪᱮᱨᱦᱟ ᱦᱚᱭᱮᱜᱼᱟᱭ ᱥᱮ ᱟᱨ ᱥᱤᱛᱩᱝ ᱦᱚᱸ ᱥᱮ ᱥᱤᱛᱩᱝ ᱟᱠᱟᱫᱟ ᱨᱤᱢᱤᱞ ᱥᱤᱩᱛᱩᱝ ᱮ ᱮᱢ ᱟᱠᱟᱜᱼᱟ ᱥᱮ ᱢᱟᱱᱮ ᱠᱩᱴᱷᱤᱱ ᱢᱟᱱᱮ ᱪᱮᱜ ᱤᱧ ᱞᱟᱹᱭᱟ ᱜᱚᱨᱚᱢ ᱜᱮ ᱵᱩᱡᱷᱟᱹᱜ
ᱦᱳᱭ ᱟᱨ ᱟᱞᱮ ᱥᱮᱜ ᱦᱚᱸ ᱠᱟ ᱦᱟᱸᱜ ᱨᱤᱢᱤᱞ ᱫᱚ ᱯᱩᱬ ᱜᱮ ᱧᱮᱞᱚᱜ ᱠᱟᱱᱟ ᱵᱟᱠᱷᱟᱱ ᱡᱚᱠᱷᱚᱱ ᱦᱟᱸᱜ ᱫᱟᱜ ᱡᱚᱨᱚᱜ-ᱟ ᱛᱚᱠᱷᱚᱱ ᱫᱚ ᱦᱮᱸᱫᱮ ᱜᱮ ᱧᱮᱞᱚᱜ ᱛᱮᱦᱮᱱᱟ ᱟᱫᱚ ᱛᱮᱦᱮᱱ ᱫᱚ ᱡᱟᱹᱱᱤᱡ ᱠᱷᱟᱱ ᱥᱤᱛᱩᱝ ᱠᱟᱫᱟᱭ ᱛᱚ ᱚᱝᱠᱟ ᱢᱟᱱᱮ ᱦᱮᱸᱫᱮ ᱯᱩᱲ ᱦᱮᱸᱫᱮ ᱯᱩᱲ ᱦᱟᱸᱜ ᱧᱮᱞᱚᱜ ᱠᱟᱱᱟ ᱨᱤᱢᱤᱞ ᱫᱚ᱾
ᱦᱳᱭ ᱦᱳᱭ᱾ ᱚᱝᱠᱟ ᱜᱮ ᱧᱮᱞᱚᱜ ᱠᱟᱱᱟ ᱦᱟᱸᱜ ᱟᱭᱩᱵ ᱠᱚᱥᱮᱜ ᱱᱟᱜ ᱮ ᱫᱟᱜᱟᱭ ᱦᱟᱸᱜ ᱛᱟᱨᱟᱥᱤᱧ ᱠᱚ ᱥᱮᱡ ᱧᱮᱞᱚᱜ ᱱᱚᱝᱠᱟ ᱢᱚᱱᱮᱜ ᱠᱟᱱᱟ ᱛᱚ᱾
ᱟᱨ ᱚᱱᱠᱟ ᱜᱮᱛᱚ ᱜᱚᱝᱠᱮ ᱥᱮᱛᱟᱜ ᱵᱮᱲᱟᱭ ᱯᱷᱟᱸᱠᱟᱭ ᱫᱟ ᱟᱨ ᱧᱤᱫᱟᱹ ᱵᱮᱲᱟᱭ ᱫᱟᱜ ᱫᱟ ᱟᱫᱚ ᱟᱹᱞᱤᱧ ᱫᱚᱞᱤᱧ ᱞᱟᱹᱭᱟ ᱦᱚᱸ ᱫᱟᱜ ᱫᱚ ᱞᱟᱹᱠᱛᱤ ᱠᱟᱱ ᱜᱮᱭᱟ ᱪᱮᱫᱟᱜ ᱥᱮ ᱟᱵᱚ ᱡᱩᱫᱤ ᱵᱟᱭ ᱫᱟᱜᱟ ᱟᱵᱚᱣᱟᱜ ᱪᱟᱥ ᱵᱟᱥ ᱨᱮ ᱟᱹᱰᱤ ᱜᱟᱱ ᱮᱴᱠᱮ ᱴᱚᱬᱮ ᱯᱟᱲᱟᱜ ᱛᱟᱵᱚᱱᱟ ᱦᱮᱸ ᱵᱟᱝ?
ᱦᱩᱸ ᱦᱩᱸ ᱟᱫᱚ ᱵᱟᱭ ᱫᱟᱜ ᱞᱮᱠᱷᱟᱱ ᱥᱮ ᱚᱱᱮ ᱡᱟᱦᱟᱸ ᱛᱤᱱᱟᱹᱜ ᱪᱟᱹᱥᱤ ᱠᱚ ᱢᱮᱱᱟᱜ ᱠᱚᱣᱟ ᱩᱱᱠᱩ ᱥᱩᱵᱤᱫᱷᱟ ᱵᱟᱠᱚ ᱧᱟᱢ ᱫᱟ ᱥᱮ᱾ ᱢᱟᱱᱮ ᱵᱟᱝ ᱫᱟᱜ ᱠᱷᱟᱹ ᱛᱮ ᱥᱤᱭᱳᱜ ᱦᱚᱸ ᱵᱟᱝ ᱜᱟᱱᱚᱜ ᱠᱟᱱᱟ ᱪᱮᱜᱠᱟᱢ ᱥᱤᱭᱟ ᱚᱱᱟ ᱞᱚᱦᱟ ᱦᱟᱞᱠᱟ ᱨᱚᱦᱚᱲ ᱮᱫᱟ᱾ ᱦᱮᱸᱥᱮ ᱵᱟᱝ ᱞᱚᱥᱚᱫᱚᱜ ᱠᱷᱟᱱ ᱪᱤᱜᱠᱟᱢᱻ ᱦᱳᱲᱳᱢ ᱨᱚᱦᱚᱭᱟ ᱞᱚᱥᱚᱫ ᱞᱮᱱᱠᱷᱟᱱ ᱮᱱᱮᱠᱷᱟᱱ ᱛᱚ ᱦᱳᱲᱚᱢ ᱨᱚᱦᱚᱭ ᱫᱟᱨᱮᱜ-ᱟ ᱦᱮᱸ ᱥᱮ᱾
ᱟᱫᱚ ᱚᱱᱟᱜᱮ ᱪᱟᱸᱫᱳ ᱵᱚᱸᱜᱟ ᱴᱷᱮᱱ ᱱᱮᱦᱚᱨᱚᱜ ᱠᱟᱱᱟ ᱡᱮ ᱱᱚᱝᱠᱟ ᱫᱟᱜ ᱢᱟᱭ ᱥᱟᱱᱟᱢ ᱦᱚᱲ ᱜᱮ ᱢᱟᱱᱮ ᱦᱳᱲᱳ ᱨᱚᱦᱚᱭ ᱨᱮᱱᱟᱜ ᱫᱟᱣ ᱠᱚ ᱧᱟᱢ ᱢᱟ ᱦᱮᱸᱥᱮ᱾
ᱦᱳᱭ ᱪᱟᱸᱫᱳ ᱵᱚᱸᱜᱟ ᱴᱷᱮᱜ ᱫᱚ ᱱᱤᱭᱟᱹ ᱜᱮ ᱱᱮᱦᱚᱨ ᱛᱮᱦᱮᱱᱟ ᱡᱮ ᱞᱚᱜᱚ ᱱᱟᱯᱟᱭ ᱧᱚᱜ ᱫᱟᱜᱽ ᱢᱮ ᱢᱟᱱᱮ ᱪᱮᱫ ᱠᱚ ᱞᱟᱹᱭᱟ ᱰᱷᱮᱨ ᱡᱳᱨ ᱦᱚᱸ ᱟᱸ ᱦᱚᱭ ᱛᱮᱫᱚ ᱟᱞᱚᱢ ᱫᱟᱜᱟ ᱡᱮ ᱡᱟᱛᱮ ᱪᱟᱥ ᱵᱟᱥ ᱠᱚ ᱫᱟᱲᱮᱭᱟᱜ ᱢᱟ ᱩᱱᱟᱹᱜ ᱫᱷᱟᱹᱨᱤᱡ ᱜᱮ ᱫᱟᱜ ᱢᱮ ᱵᱮᱥᱤ ᱫᱟᱜ ᱡᱟᱹᱥ ᱛᱤ ᱫᱚ ᱟᱞᱚᱢ ᱫᱟᱜᱟ ᱵᱟᱝᱠᱷᱟᱱ ᱡᱟᱦᱟᱸ ᱛᱤᱱᱟᱹᱜ ᱨᱚ ᱨᱚᱦᱚᱭ ᱵᱟᱲᱟ ᱞᱮᱫᱟ ᱠᱚ ᱡᱚᱛᱚ ᱟᱛᱩᱭ ᱯᱟᱨᱚᱢ ᱤᱫᱤ ᱛᱟᱠᱚᱣᱟᱭ ᱥᱮ᱾ ᱟᱨ ᱠᱚᱢ ᱫᱟᱜ ᱦᱚᱸ ᱵᱟᱭ ᱜᱟᱱᱚᱜ, ᱢᱤᱰᱤᱭᱟᱢ ᱫᱟᱜ ᱜᱮ ᱦᱟᱸᱜ ᱱᱟᱯᱟᱭᱚᱜ-ᱟ ᱟᱹᱞᱤᱧᱟᱜ ᱢᱮᱱ ᱛᱮᱫᱚ, ᱥᱮ ᱪᱮᱫ ᱞᱮᱠᱟ ᱵᱮᱱ ᱞᱟᱹᱭ ᱦᱚᱪᱚᱭᱟ?
ᱮᱠᱫᱚᱢ ᱮᱠᱫᱚᱢ ᱢᱟᱱᱮ ᱰᱮᱞᱤ ᱜᱮ ᱡᱮᱢᱚᱱ ᱫᱟᱜ ᱢᱟᱭ ᱦᱮᱸᱥᱮ ᱟ ᱥᱤᱛᱩᱝ ᱢᱟᱡᱮ ᱥᱟᱡᱮ ᱥᱮᱛᱳᱝ ᱫᱚᱭ ᱮᱢᱢᱟ ᱟᱭᱩᱵ ᱵᱮᱲᱟ ᱚᱝᱠᱟ ᱫᱟᱜ ᱢᱟᱭ
ᱦᱚᱭ ᱢᱟᱱᱮ ᱱᱤᱛᱳᱜ ᱮ ᱫᱟᱜ ᱠᱮᱫᱟ ᱴᱷᱤᱠ ᱜᱮᱭᱟ ᱱᱤᱛᱳᱜ ᱢᱟᱱᱮ ᱟᱨ ᱡᱚ ᱠᱷᱚᱱᱟᱜ ᱟᱵᱚ ᱦᱟᱸᱜ ᱢᱤᱫ ᱫᱷᱟᱣ ᱥᱟᱨ ᱵᱚᱱ ᱮᱢᱟᱦᱟᱜ-ᱟ ᱵᱟᱝ ᱦᱮᱸ ᱵᱟᱝ ᱨᱚᱦᱚᱭ ᱠᱟᱛᱮᱫ ᱩᱱ ᱥᱩᱢᱟᱹᱭ ᱡᱩᱫᱤ ᱫᱟᱜ ᱜᱟᱭ ᱦᱟᱸᱜ ᱩᱱᱫᱚ ᱦᱟᱸᱜ ᱵᱟᱭ ᱜᱟᱱᱚᱜ-ᱟ ᱪᱮᱫᱟᱜ ᱥᱮ ᱡᱩᱫᱤ ᱫᱟᱜ-ᱟᱭ ᱛᱟᱦᱞᱮ ᱛᱚ ᱡᱟᱦᱟᱸ ᱥᱟᱨ ᱠᱚᱵᱮᱱ ᱮᱢᱟᱦᱟᱜ ᱛᱟᱦᱮᱱᱟ ᱚᱱᱟ ᱛᱚ ᱟᱹᱛᱩ ᱜᱤᱰᱤᱜ-ᱟ᱾ ᱮᱠᱫᱚᱢ ᱱᱚᱥᱴᱚᱜ-ᱟ ᱡᱩᱫᱤ ᱦᱟᱸ ᱢᱤᱫ ᱫᱤᱱ ᱜᱟᱱ ᱮᱢ ᱠᱟᱛᱮᱫ ᱦᱳᱭ ᱢᱤᱫ ᱫᱤᱱ ᱜᱟᱱ ᱮᱢ ᱠᱟᱛᱮᱫ ᱡᱩᱫᱤ ᱛᱟᱦᱮᱱᱟ ᱪᱚᱵᱤᱥ ᱜᱷᱚᱱᱴᱟ ᱜᱟᱱ ᱛᱟᱦᱞᱮ ᱡᱩᱫᱤ ᱫᱟᱜ-ᱟᱭ ᱛᱟᱦᱚᱞᱮ ᱠᱷᱟᱱ ᱫᱚ ᱴᱷᱤᱠ ᱜᱮᱭᱟ᱾ ᱪᱮᱫᱟᱜ ᱥᱮ ᱩᱱ ᱫᱚ ᱦᱟᱸᱜ ᱩᱱᱫᱚ ᱵᱷᱤᱡᱟᱹᱜ ᱟᱛᱚ ᱚᱱᱟ ᱜᱟᱹᱪᱷᱤ ᱠᱚᱨᱮ ᱦᱮᱸ ᱵᱟᱝ? ᱦᱟᱥᱟ ᱨᱮ ᱟᱨ ᱥᱚᱝᱜᱮ ᱥᱚᱝ ᱫᱚ ᱦᱟᱸᱜ ᱵᱟᱝ ᱵᱷᱤᱡᱟᱹᱜ-ᱟ ᱥᱮ᱾
ᱦᱮᱸ ᱮᱠᱫᱚᱢ, ᱴᱷᱤᱠ ᱠᱟᱛᱷᱟ ᱵᱤᱱ ᱞᱟᱹᱭ ᱠᱟᱫᱟ᱾
ᱦᱳᱭ᱾
ᱛᱚ ᱟᱯᱮ ᱫᱚ ᱥᱮᱨᱢᱟ ᱡᱟᱹᱲᱤ ᱫᱟᱜ ᱫᱟᱜ ᱛᱮᱜᱮ ᱯᱮ ᱪᱟᱥ ᱵᱟᱲᱟᱭ ᱜᱮᱭᱟ ᱥᱮ ᱟᱨᱚ ᱠᱮᱞᱟᱱ ᱠᱚᱨᱮ ᱜᱟᱰᱟ ᱠᱚᱨᱮᱱᱟᱜ ᱚᱱᱟ ᱫᱟᱜ ᱠᱚᱛᱮᱯᱮ ᱪᱟᱥ ᱵᱟᱲᱟᱭ ᱜᱮᱭᱟ ᱟᱯᱮ ᱟᱯᱮ ᱫᱚ?
ᱟᱞᱮ ᱫᱚ ᱞᱟᱹᱭ ᱜᱟᱱᱚᱜ-ᱟ ᱡᱮ ᱠᱮᱱᱮᱞ ᱠᱚᱨᱮᱱᱟᱜ ᱫᱟᱜ ᱞᱮ ᱪᱟᱥ ᱜᱮᱭᱟ ᱱᱚᱝᱠᱟ ᱧᱮᱞᱚᱜ-ᱟ ᱠᱮᱱᱮᱞ ᱠᱚᱨᱮ ᱦᱚᱸ ᱵᱚᱞᱮ ᱪᱟᱥ ᱵᱟᱲᱟᱭ ᱜᱮᱭᱟ ᱛᱚ᱾
ᱟᱯᱮ ᱫᱚ ᱛᱟᱦᱞᱮ ᱪᱮᱫ ᱞᱮᱠᱟ ᱠᱮᱱᱮᱞ ᱨᱮᱱᱟᱜ ᱥᱮ ᱦᱟᱸᱜ ᱱᱚᱝᱠᱟ ᱥᱮᱨᱢᱟ ᱡᱟᱹᱲᱤ
ᱞᱟᱹᱭ ᱭᱮᱜ-ᱟ ᱞᱤᱧ ᱟᱞᱮ ᱫᱚ ᱥᱮᱨᱢᱟ ᱡᱟᱹᱲᱤ ᱫᱟᱜ ᱨᱮᱱᱟᱜ, ᱚᱱᱮ ᱚᱱᱟ ᱨᱮᱱᱟᱜ ᱦᱚᱸ ᱚᱱᱟ ᱛᱮᱦᱚᱸᱞᱮ ᱪᱟᱥ ᱜᱮᱭᱟ ᱟᱸ ᱟᱥᱟᱲ ᱵᱚᱸᱜᱟ ᱫᱚ᱾ ᱟᱨ ᱦᱚᱸᱜ-ᱚᱭ ᱜᱟᱰᱟ ᱠᱚ ᱢᱮᱱᱟᱜ-ᱟ ᱱᱟᱹᱭ ᱦᱚᱸ ᱥᱳᱨ ᱨᱮ ᱢᱮᱱᱟᱜ-ᱟ ᱦᱮᱸ ᱥᱮ ᱚᱱᱟ ᱱᱟᱹᱭ ᱨᱮᱱᱟᱜ ᱫᱟᱜ ᱜᱟᱱᱛᱟ ᱜᱟᱰᱟ ᱥᱮᱫ ᱦᱤᱡᱩᱜ-ᱟ ᱟᱫᱚ ᱚᱱᱟ ᱫᱟᱜ ᱨᱟᱠᱟᱵᱟᱜ-ᱟ ᱟᱫᱚ ᱚᱱᱟ ᱫᱟᱜ ᱜᱮ ᱮᱱᱛᱮ ᱵᱟᱹᱫᱽ ᱥᱮᱱ ᱦᱤᱡᱩᱜ-ᱟ ᱚᱱᱟ ᱛᱮᱦᱚᱸ ᱪᱟᱥ ᱦᱳᱭᱳᱜ ᱜᱮᱭᱟ ᱦᱮᱸᱥᱮ᱾
ᱚᱝᱠᱟ ᱢᱟᱱᱮ ᱟᱹᱰᱤ ᱨᱚᱠᱚᱢ ᱮᱴᱠᱮᱴᱚᱬᱮ ᱯᱟᱲᱟᱜ-ᱟ ᱡᱩᱫᱤ ᱫᱟᱜ ᱠᱚ ᱵᱟᱭ ᱡᱟᱹᱲᱤᱭᱟ ᱪᱮᱫᱟᱜ ᱥᱮ
ᱦᱳᱭ ᱦᱳᱭ᱾ ᱟᱨ ᱡᱟᱦᱟᱸ ᱪᱮᱫ ᱤᱧ ᱞᱟᱹᱭᱟ ᱜᱚᱝᱠᱮ ᱟᱥᱟᱲ ᱵᱚᱸᱜᱟ ᱦᱮᱜ ᱠᱟᱱᱟ ᱚᱱᱟ ᱟᱥᱟᱲ ᱵᱚᱸᱜᱟ ᱞᱮᱠᱟ ᱜᱮ ᱵᱟᱝ ᱵᱩᱡᱷᱟᱹᱜ ᱠᱟᱱᱟ ᱡᱮ ᱫᱟᱜ ᱦᱚ ᱵᱟᱭ ᱫᱟᱜ ᱫᱟ ᱥᱮ
ᱮᱠᱫᱚᱢ ᱮᱠᱫᱚᱢ ᱟᱹᱰᱤ ᱟ ᱡᱚᱛᱷᱟᱛ ᱠᱟᱛᱷᱟ ᱯᱮ ᱨᱚᱲ ᱦᱚᱪᱚ ᱟᱥᱟᱲ ᱵᱚᱸᱜᱟ ᱠᱟᱱᱟ ᱢᱮᱱᱛᱮ ᱟᱞᱤᱧ ᱦᱚᱸ ᱢᱟᱱᱮ ᱡᱩᱫᱤ ᱱᱚᱝᱠᱟ ᱪᱟᱸᱫᱚ ᱞᱮᱠᱟ ᱛᱮᱵᱮᱱ ᱞᱟᱹᱭ ᱦᱚᱪᱚᱭᱟ ᱛᱟᱦᱟᱞᱮ ᱠᱷᱟᱱ ᱫᱚ ᱦᱟᱸᱜ ᱫᱤᱱ ᱠᱚᱢᱟ ᱯᱟᱨᱚᱢᱚᱜ ᱠᱟᱱ ᱜᱮᱭᱟ ᱢᱮᱱ ᱠᱷᱟᱱ ᱟᱥᱟᱲ ᱵᱚᱸᱜᱟ ᱞᱮᱠᱟ ᱫᱚ ᱵᱟᱭ ᱵᱩᱡᱷᱟᱹᱜ ᱠᱟᱱᱟ, ᱟᱥᱟᱲ ᱵᱚᱸᱜᱟ ᱞᱮᱠᱟᱱ ᱫᱤᱱ ᱨᱮᱫᱚ ᱡᱚᱛᱚ ᱦᱚᱲ ᱡᱚᱛᱚ ᱦᱚᱲ ᱵᱮᱱ ᱧᱮᱞ ᱠᱚᱣᱟ ᱢᱟᱴᱷ ᱜᱷᱟᱴ ᱨᱮ ᱚᱠᱚᱭ ᱠᱟᱹᱢᱤ ᱚᱠᱚᱭ ᱚᱠᱚᱭ ᱦᱟᱱᱟ ᱱᱚᱣᱟ ᱠᱟᱹᱢᱤ ᱛᱮᱵᱚᱱ ᱠᱟᱹᱢᱤ ᱨᱮ ᱵᱮᱥᱛᱚ ᱵᱚᱱ ᱛᱟᱦᱮᱱᱟ ᱦᱮᱸ ᱵᱟᱝ ᱾ ᱱᱤᱛᱳᱜ ᱫᱚ ᱚᱝᱠᱟ ᱛᱚ ᱵᱟᱝ ᱧᱮᱞᱚᱜ ᱠᱟᱱᱟ ᱾
ᱦᱳᱭ ᱟᱨ ᱱᱮᱱᱛᱟᱨ ᱢᱟ ᱧᱮᱞᱚᱜ ᱠᱟᱱᱟ ᱞᱟᱭᱚᱝ ᱠᱚ ᱚᱝᱠᱟ ᱢᱟᱱᱮ ᱵᱟᱹᱲᱤᱡᱚᱜ ᱠᱟᱱᱟ ᱛᱚ ᱤᱱᱟᱹ ᱠᱷᱟᱹᱛᱤᱨ ᱩᱱᱟᱹᱜ ᱤᱯᱮᱴ ᱠᱚ ᱧᱩᱨᱩᱜ ᱠᱟᱱᱟ, ᱦᱮᱸᱥᱮ?
ᱟᱵᱚᱣᱟᱜ ᱞᱟᱭᱚᱝ ᱟᱹᱰᱤᱴᱟ ᱜᱮ ᱵᱟᱹᱲᱤᱡ ᱟᱠᱟᱱᱟ ᱟᱨ ᱱᱚᱣᱟ ᱪᱤᱠᱟᱹ ᱛᱮᱵᱚᱱ ᱱᱟ ᱯᱟᱭᱟ ᱱᱚᱣᱟ ᱨᱮᱱᱟᱜ ᱢᱟᱱᱮ ᱱᱤᱛᱳᱜ ᱟᱵᱚᱜᱮ ᱵᱟᱪᱷᱟᱣ ᱦᱩᱭᱩᱜ ᱛᱟᱵᱚᱱᱟ ᱪᱮᱜ ᱞᱮᱠᱟᱨᱮ ᱱᱟᱯᱟᱭ ᱫᱚᱦᱚ ᱜᱟᱱᱚᱜ-ᱟ᱾ ᱡᱮᱢᱚᱱ ᱟᱵᱚᱣᱟᱜ ᱪᱮᱜ ᱠᱚ ᱞᱟᱹᱭᱟ ᱯᱚᱨᱤᱵᱮᱥ ᱵᱚᱱ ᱵᱟᱹᱲᱤᱡ ᱮᱫᱟ ᱦᱟᱸᱰᱮ ᱱᱟᱰᱮ ᱫᱚᱠᱟᱱ ᱨᱮᱱᱟᱜ ᱯᱞᱟᱥᱴᱤᱠ ᱠᱚᱵᱚᱱ ᱫᱚᱦᱚ ᱠᱟᱜ ᱠᱟᱱᱟ ᱥᱮ ᱦᱟᱸᱰᱮ ᱱᱟᱰᱮ ᱡᱚᱢ ᱡᱤᱱᱤᱥ ᱠᱚᱵᱚᱱ ᱜᱤᱰᱤ ᱠᱟᱜ ᱠᱟᱱᱟ ᱵᱳᱛᱚᱞ ᱠᱚ, ᱢᱮᱱ ᱠᱷᱟᱱ ᱱᱚᱣᱟ ᱨᱮᱱᱟᱜ ᱢᱤᱫᱴᱤᱡ ᱟᱨ ᱯᱞᱟᱥᱴᱤᱠ ᱫᱚ ᱦᱟᱸᱜᱻ ᱦᱟᱥᱟ ᱨᱮᱫᱚ ᱦᱟᱸᱜ ᱵᱟᱭ ᱢᱮᱥᱟᱜ-ᱟ ᱯᱞᱟᱥᱴᱤᱠ ᱵᱳᱛᱚᱞ ᱠᱚᱫᱚ ᱦᱟᱥᱟ ᱨᱮᱫᱚ ᱵᱟᱭ ᱢᱮᱥᱟ ᱫᱟᱜ ᱥᱮ ᱜᱟᱞᱟᱣ ᱞᱮᱠᱟᱱᱟᱜ ᱡᱤᱱᱤᱥ ᱛᱚ ᱦᱟᱸᱜ ᱵᱟᱭ ᱠᱟᱱᱟ ᱦᱮᱸ ᱵᱟᱝ
ᱦᱚᱸ ᱥᱮᱸᱜᱮᱞ ᱨᱮ ᱟᱛᱟᱨ ᱦᱩᱭᱩᱜ-ᱟ ᱦᱮᱸ ᱥᱮ ᱟᱨ ᱰᱟᱥᱵᱤᱱ ᱠᱚᱨᱮ ᱡᱟᱦᱟᱸᱝ ᱜᱤᱰᱤ ᱦᱩᱭᱩᱜ-ᱟ ᱚᱱᱟ ᱠᱚ᱾
ᱟᱨ ᱡᱟᱦᱟᱱᱟᱜ ᱡᱚᱵᱽᱨᱟ ᱡᱤᱱᱤᱥ ᱜᱮ ᱦᱟᱱᱮ ᱠᱷᱮᱛ ᱠᱚᱨᱮ ᱠᱚ ᱜᱤᱰᱤ ᱵᱟᱲᱟᱭᱟᱠ ᱠᱚ ᱦᱮᱸᱥᱮ ᱚᱱᱟ ᱫᱚ ᱢᱤᱫᱴᱟᱝ ᱥᱮᱯᱴᱤ ᱡᱟᱭᱜᱟ ᱨᱮ ᱜᱤᱰᱤ ᱞᱮᱠᱷᱟᱱ ᱵᱷᱟᱜᱤ ᱠᱚᱜ-ᱟ᱾
ᱦᱳᱭ ᱚᱱᱟ ᱠᱷᱟᱹᱛᱤᱨ ᱛᱮᱜᱮ ᱞᱟᱹᱭ ᱡᱮ ᱢᱮᱜᱴᱟᱝ ᱰᱟᱥᱵᱤᱱ ᱵᱮᱱᱟᱣ ᱠᱟᱜ ᱯᱮ ᱢᱮᱴᱟᱝ ᱪᱳᱵᱟᱪ ᱪᱟ ᱞᱮᱠᱟ ᱚᱸᱰᱮ ᱜᱮ ᱡᱟᱦᱟᱸ ᱛᱤᱱᱟᱹᱜ ᱟᱹᱞᱤᱧ ᱵᱟᱡᱟᱨ ᱠᱚᱨᱮ ᱞᱤᱧ ᱧᱮᱞ ᱠᱟᱫ ᱫᱟ ᱟᱹᱰᱤ ᱜᱟᱱ ᱢᱟᱱᱮ ᱯᱞᱟᱥᱴᱤᱠ ᱠᱚ ᱦᱟᱱᱛᱮ ᱱᱟᱱᱛᱮ ᱛᱟᱦᱮᱱᱟ ᱢᱮᱱ ᱠᱷᱟᱱ ᱟᱨ ᱟᱹᱰᱤ ᱜᱟᱱ ᱡᱟᱭᱜᱟ ᱨᱮᱜᱮ ᱱᱚᱝᱠᱟ ᱦᱚᱸ ᱢᱮᱱᱟᱜ ᱟᱠᱟᱫᱟ ᱡᱮ ᱮᱸ ᱦᱟᱸᱰᱮ ᱱᱟᱰᱮ ᱯᱞᱟᱥᱴᱤᱠ ᱠᱚ ᱥᱮ ᱵᱳᱛᱳᱞ ᱠᱚ ᱡᱟᱦᱟᱱᱟᱜ ᱡᱤᱱᱤᱥ ᱠᱚᱜᱮ ᱵᱟᱝ ᱠᱚ ᱜᱤᱰᱤᱪᱚᱟ ᱢᱟ᱾ ᱧᱮᱞ ᱡᱚᱝ ᱛᱮᱦᱚᱸ ᱟᱹᱰᱤ ᱪᱷᱤᱢ ᱪᱷᱟᱢ ᱧᱮᱞᱚᱜ-ᱟ ᱦᱮᱸ ᱵᱟᱝ, ᱮᱠᱫᱚᱢ ᱮᱠᱫᱚᱢ ᱛᱟᱦᱞᱮ ᱟᱯᱮ ᱥᱮᱱ ᱫᱚ ᱦᱟᱸᱜ ᱪᱮᱫ ᱞᱮᱠᱟ ᱱᱚᱝᱠᱟ ᱢᱟᱱᱮ ᱜᱤᱰᱤ ᱜᱮᱭᱟ ᱠᱚ ᱥᱮ ᱵᱟᱝᱜᱮ ᱵᱟᱡᱟᱨ ᱥᱚᱦᱚᱨ ᱠᱚᱨᱮ ᱚᱝᱠᱟ ᱯᱞᱟᱥᱴᱤᱠ ᱵᱳᱛᱳᱞ ᱠᱚ?
ᱦᱮᱸ ᱦᱮᱸ ᱜᱤᱲᱤ ᱫᱚᱠᱚ ᱜᱤᱰᱤ ᱜᱮᱭᱟ ᱠᱚ ᱦᱮᱸ ᱥᱮ ᱟᱵᱚᱣᱟᱜ ᱡᱟᱦᱟᱸ ᱫᱤᱥᱚᱢ ᱥᱮ ᱥᱤᱧᱚᱛ ᱫᱤᱥᱚᱢ, ᱢᱟᱱᱮ ᱟᱵᱚ ᱡᱟᱦᱟᱸ ᱳᱭᱮᱥᱴ ᱵᱮᱝᱜᱚᱞ, ᱟᱞᱮᱭᱟᱜ ᱥᱮ ᱟᱯᱮ ᱠᱟᱱᱟ ᱯᱮ ᱥᱮ ᱪᱮᱜ ᱵᱟᱹᱧ ᱵᱟᱲᱟᱭᱟ ᱚᱱᱟ ᱠᱚ ᱨᱮ ᱫᱚ ᱢᱟᱱᱮ ᱧᱮᱞᱚᱜ ᱠᱟᱱ ᱜᱮᱭᱟ